ᱦᱮᱸ ᱟᱸᱡᱚᱢᱚᱜ ᱠᱟᱱᱟ
ᱦᱮᱸ ᱡᱚᱦᱟᱨ ᱜᱮ
ᱡᱚᱦᱟᱨ ᱜᱮ ᱦᱳᱭ
ᱪᱮᱫ ᱞᱮᱠᱟ ᱨᱚᱲ ᱠᱚ ᱤᱧᱟᱹᱜ ᱴᱷᱤᱠ ᱜᱮ ᱟᱸᱡᱚᱢᱚᱜ ᱠᱟᱱᱟ
ᱦᱳᱭ ᱴᱷᱤᱠ ᱜᱮ ᱟᱸᱡᱚᱢᱚᱜ ᱠᱟᱱᱟ
ᱚᱦᱚ ᱦᱳᱭ ᱟᱵᱤᱱᱟᱜ ᱦᱚ ᱵᱮᱥ ᱜᱮ ᱟᱡᱚᱢᱚᱜ ᱠᱟᱱᱟ ᱛᱟᱦᱚᱞᱮ ᱪᱮᱫ ᱞᱮᱠᱟ ᱱᱟᱯᱟᱭ ᱜᱮ ᱦᱮᱱᱟᱜ ᱯᱮᱭᱟ
ᱦᱳᱭ ᱱᱟᱯᱟᱭ ᱜᱮ ᱱᱤᱛᱚᱜ ᱫᱚ ᱟᱯᱮ ᱠᱚᱜᱮ
ᱦᱩᱸ ᱟᱞᱮ ᱦᱚ ᱱᱟᱯᱟᱭ ᱜᱮ ᱢᱮᱱᱟᱜ ᱞᱮᱭᱟ ᱟᱨ ᱚᱲᱟᱜ ᱠᱚᱨᱮ ᱫᱚ
ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ ᱱᱤᱛᱚᱜ ᱫᱚ
ᱚ ᱛᱟᱦᱚᱞᱮ ᱛᱮᱦᱮᱧᱟᱜ ᱦᱚᱭᱞᱚᱝ ᱠᱚᱫᱚ ᱚᱠᱟᱞᱮᱠᱟ ᱛᱟᱦᱮ ᱠᱟᱱᱟ
ᱛᱮᱤᱦᱮᱧ ᱫᱚ ᱫᱟᱜ ᱠᱚᱭ ᱡᱟᱹᱲᱤ ᱞᱮᱫᱟ
ᱚᱦᱚ
ᱟᱨᱮᱞ ᱠᱚ ᱧᱩᱨᱩ ᱞᱮᱫᱟ
ᱚᱦᱚ ᱦᱳᱭ ᱟᱞᱮᱥᱮᱫ ᱦᱚᱸ ᱚᱱᱠᱟᱜᱮ ᱟᱞᱮᱥᱮᱫ ᱦᱚ ᱚᱱᱠᱟ ᱜᱮ ᱦᱚᱭ ᱫᱟᱜ ᱠᱮᱫᱟᱭ ᱨᱤᱢᱤᱞ ᱠᱮᱜᱟᱭ ᱛᱮᱦᱮᱧ ᱫᱚ ᱚᱲᱟᱜ ᱨᱮᱜᱮ ᱡᱚᱛᱚ ᱦᱚᱲᱞᱮ ᱛᱟᱦᱮ ᱠᱟᱱᱟ ᱟᱨ ᱟᱯᱮ ᱫᱚ ᱡᱟᱦᱟᱱᱟᱜ ᱠᱚ ᱯᱮ ᱪᱟᱞᱟᱣ ᱞᱮᱱᱟ ᱥᱮ ᱡᱟᱦᱟ ᱥᱮᱫ ᱠᱚ
ᱟᱞᱮ ᱦᱚ ᱵᱟᱞᱮ ᱪᱟᱞᱟᱣ ᱠᱟᱱᱟ ᱟᱭᱳ ᱛᱟᱠᱚ ᱢᱟ ᱯᱟᱧᱡᱟᱵᱽ ᱠᱟᱹᱢᱤ ᱠᱚ ᱪᱟᱞᱟᱣ ᱟᱠᱟᱱᱟ ᱚᱱᱛᱮ ᱫᱚ ᱦᱩᱲᱩ ᱠᱚ ᱨᱚᱦᱚᱭᱮᱫᱟ
ᱚᱦᱚ
ᱦᱳᱭ
ᱛᱟᱦᱚᱞᱮ ᱟᱢ ᱟᱢ ᱫᱚ ᱵᱟᱢ ᱪᱟᱞᱟᱜ ᱠᱟᱱᱟ ᱚᱱᱛᱮ ᱯᱟᱧᱡᱟᱵᱽ ᱥᱮᱫ
ᱤᱧ ᱫᱚ ᱵᱟᱹᱧ ᱪᱟᱞᱟᱜ ᱠᱟᱱᱟ
ᱚᱻ
ᱚᱱᱛᱮ ᱫᱚ ᱫᱚᱢᱮ ᱠᱚ ᱪᱟᱥ ᱜᱮᱭᱟ ᱯᱟᱧᱡᱟᱵᱽ ᱠᱚᱥᱮ ᱛᱟᱢᱤᱞᱱᱟᱲᱩ ᱚᱱᱛᱮ ᱫᱚ
ᱦᱳᱭ ᱦᱳᱭ ᱢᱟᱱᱮ ᱨᱚᱦᱚᱭ ᱠᱟᱹᱢᱤ ᱜᱮᱠᱚ ᱪᱟᱞᱟᱣ
ᱦᱳᱭ ᱨᱚᱦᱚᱭ ᱠᱟᱹᱢᱤ ᱜᱮᱠᱚ ᱪᱟᱞᱟᱣ ᱟᱠᱟᱱᱟ᱾ ᱦᱮᱞᱳ
ᱨᱚᱲᱰ
ᱵᱟᱝ ᱟᱸᱡᱚᱢᱚᱜ ᱠᱟᱱ ᱛᱟᱵᱤᱱᱟ ᱟᱵᱤᱱᱟᱜ ᱫᱚ᱾
ᱱᱤᱛᱚᱜ ᱨᱚᱲ ᱟᱸᱡᱚᱢᱚᱜ ᱠᱟᱱᱟ?
ᱦᱳᱭ ᱱᱤᱛᱚᱜ ᱫᱚ ᱟᱸᱡᱚᱢᱚᱜ ᱠᱟᱱᱟ᱾
ᱚ ᱞᱟᱹᱭᱼᱟ ᱞᱤᱧ ᱡᱮ ᱛᱟᱦᱚᱞᱮ ᱦᱮᱫ ᱟᱹᱵᱤᱱ ᱫᱚ ᱛᱚᱵᱮ ᱚᱠᱟ ᱠᱚᱨᱮ ᱵᱤᱱ ᱤᱭᱟᱹ ᱫᱟᱬᱟᱱ ᱠᱚᱵᱤᱱ ᱪᱟᱞᱟᱣ ᱟᱠᱟᱱᱟ?
ᱟᱹᱞᱤᱧ ᱫᱚ ᱫᱤᱜᱜᱷᱟ ᱜᱮᱞᱤᱧ ᱪᱟᱞᱟᱣ ᱟᱠᱟᱱᱟ ᱵᱟᱝᱠᱷᱟᱱ ᱫᱚ ᱚᱠ ᱨᱮᱦᱚᱸ ᱵᱟᱟᱹᱞᱤᱧ ᱪᱟᱞᱟᱣ ᱟᱠᱟᱱᱟ᱾
ᱚᱻ ᱪᱮᱫ ᱞᱮᱠᱟ ᱚᱸᱰᱮᱱᱟᱜ ᱡᱟᱭᱜᱟ ᱫᱚ?
ᱚᱸᱰᱮᱱᱟᱜ ᱡᱟᱭᱜᱟ ᱫᱚ ᱵᱮᱥ ᱜᱮᱭᱟ ᱫᱟᱜ ᱜᱮ ᱦᱮᱱᱟᱜᱼᱟ ᱫᱟᱜ ᱟᱨ ᱫᱟᱜ ᱜᱮ᱾
ᱚᱻ
ᱳᱭ ᱟᱨ ᱠᱩᱥᱤ ᱢᱟ ᱟᱭᱢᱟ ᱡᱟᱭᱜᱟ ᱨᱮᱜᱮ ᱫᱟᱬᱟᱱ ᱢᱟ ᱠᱩᱥᱤ ᱢᱮᱱᱟᱜ ᱟᱠᱟᱫᱟ᱾ ᱫᱟᱬᱟᱱ ᱡᱟᱭᱜᱟ ᱢᱟ
ᱦᱳᱭ
ᱟᱹᱵᱤᱱ ᱫᱚ ᱚᱠᱟ ᱠᱚᱨᱮ ᱵᱤᱱ ᱪᱟᱞᱟᱣ ᱵᱟᱲᱟ ᱟᱠᱟᱱᱟ?
ᱦᱩᱸ ᱟᱞᱤᱧ ᱫᱚ ᱫᱟᱨᱡᱤᱞᱤᱝ ᱪᱟ ᱵᱟᱜᱟᱱ ᱞᱤᱧ ᱪᱟᱞᱟᱣ ᱟᱠᱟᱱᱟ᱾
ᱚ ᱚᱸᱰᱮᱱᱟᱜ ᱡᱟᱭᱜᱟ ᱠᱚᱫᱚ ᱚᱠᱟ ᱞᱮᱠᱟ?
ᱚᱸᱰᱮᱱᱟᱜ ᱡᱟᱭᱜᱟ ᱫᱚ ᱫᱚᱢᱮ ᱜᱮᱞᱤᱧ ᱠᱩᱥᱤᱭ ᱟᱠᱟᱫ ᱛᱟᱦᱮᱸᱜᱼᱟ ᱠᱟᱨᱚᱱ ᱚᱸᱰᱮ ᱫᱚ ᱼᱼ ᱢᱟᱱᱮ ᱟᱹᱞᱤᱧ ᱫᱚ ᱦᱟᱹᱨᱭᱟᱹᱲ ᱡᱟᱭᱜᱟ ᱫᱚᱢᱮ ᱞᱤᱧ ᱠᱩᱥᱤᱭᱟᱜᱼᱟ ᱚᱱᱟ ᱠᱷᱟᱹᱛᱤᱨ ᱛᱮᱜᱮ ᱚᱱᱮ ᱫᱟᱨᱡᱤᱞᱤᱝ ᱫᱟᱬᱟᱱ ᱞᱤᱧ ᱪᱟᱞᱟᱣ ᱞᱮᱱᱟ᱾ ᱚᱸᱰᱮ ᱟᱹᱰᱤ ᱵᱮᱥ ᱢᱟᱱᱮᱼᱼ ᱡᱚᱛᱚ ᱜᱮ ᱟᱹᱰᱤ ᱠᱤᱪᱷᱩ ᱢᱟᱱᱮ ᱟᱹᱰᱤ ᱵᱮᱥ ᱜᱮᱞᱤᱧ ᱵᱩᱡᱷᱟᱹᱣ ᱠᱮᱫᱼᱟ ᱥᱟᱶᱛᱮ ᱚᱸᱰᱮ ᱨᱮᱱ ᱦᱚᱲ ᱠᱚ ᱼᱼ ᱠᱚᱦᱚᱸ ᱟᱹᱰᱤ ᱵᱮᱥ ᱟᱹᱞᱤᱧ ᱪᱮᱛᱟᱱ ᱨᱮᱠᱚ ᱵᱮᱵᱷᱟᱨ ᱠᱮᱜᱼᱟ ᱚᱱᱠᱟ᱾ ᱱᱟᱯᱟᱭ ᱜᱮᱠᱚ ᱨᱚᱲ ᱞᱟᱸᱫᱟ ᱠᱮᱜᱼᱟ ᱟᱹᱞᱤᱧ ᱥᱟᱞᱟᱜ᱾
ᱚᱻ ᱟᱹᱞᱤᱧᱟᱜ ᱦᱚᱸ ᱪᱟᱞᱟᱜ ᱤᱪᱪᱷᱟᱹ ᱢᱮᱱᱟᱜ ᱛᱟᱹᱞᱤᱧᱟ ᱟᱫᱚ ᱟᱹᱞᱤᱧ ᱫᱚ ᱵᱟᱹᱞᱤᱧ ᱧᱮᱞ ᱟᱠᱟᱫᱟ᱾
ᱟᱪᱪᱷᱟ ᱾
ᱦᱳᱭ ᱾
ᱛᱟᱦᱚᱞᱮ ᱢᱤᱫ ᱫᱤᱱ ᱱᱚᱝᱠᱟ ᱜᱮ ᱪᱟᱞᱟᱣ ᱮᱸ ᱪᱟᱞᱟᱜ ᱼᱼ
ᱟᱹᱵᱤᱱ ᱫᱚ ᱛᱤᱥ ᱵᱮᱱ ᱪᱟᱞᱟᱣ ᱞᱮᱱᱟ?
ᱦᱩᱭᱮᱱ ᱜᱮᱭᱟ ᱢᱤᱫ ᱪᱟᱸᱫᱳ ᱢᱟᱲᱟᱝ ᱾
ᱟᱨ ᱚᱠᱟ ᱠᱚᱨᱮ ᱵᱤᱱ ᱪᱟᱞᱟᱣ ᱞᱟᱜᱟᱣ ᱟᱠᱟᱱᱟ?
ᱚᱱᱟ ᱫᱚ ᱪᱟᱞᱟᱣ ᱵᱟᱲᱟ ᱠᱟᱱᱟᱞᱤᱧ ᱠᱳᱞᱠᱟᱛᱟ᱾ ᱤᱱᱟᱹ ᱛᱟᱭᱚᱢ ᱤᱱᱟᱹ ᱛᱟᱭᱚᱢ ᱞᱤᱧ ᱪᱟᱞᱟᱣ ᱞᱮᱱᱟ ᱜᱳᱣᱟ᱾ ᱟᱨ ᱠᱟᱥᱢᱤᱨ ᱞᱤᱧ ᱪᱟᱞᱟᱣ ᱞᱮᱱᱟ ᱵᱚᱨᱚᱯᱷ ᱡᱟᱭᱜᱟ ᱚᱸᱰᱮ᱾ ᱫᱟᱬᱟᱱ ᱡᱟᱭᱜᱟ ᱦᱮᱱᱟᱜ ᱫᱚ ᱚᱱᱮ ᱡᱟᱦᱟᱸᱨᱮ ᱵᱚᱨᱚᱯᱷ ᱼᱼ
ᱠᱟᱥᱢᱤᱨ ᱨᱮᱢᱟ ᱞᱟᱹᱲᱦᱟᱹᱭ ᱦᱩᱭ ᱞᱮᱱᱟ ᱛᱟᱦᱮᱸᱫ ᱛᱤᱥ ᱵᱮᱱ ᱪᱟᱞᱟᱣ ᱞᱮᱱᱟ ᱟᱵᱮᱱ ᱫᱚ?
ᱞᱟᱹᱲᱦᱟᱹᱭ ᱞᱟᱹᱲᱦᱟᱹᱭ ᱦᱩᱭ ᱞᱮᱱᱟ ᱥᱮ ᱚᱱᱟ ᱼᱼ ᱚᱱᱟ ᱵᱟᱨ ᱫᱤᱱ ᱢᱟᱲᱟᱝ ᱜᱮᱞᱤᱧ ᱦᱮᱡ ᱟᱠᱟᱱᱟ᱾
ᱚ ᱦᱚᱻ
ᱞᱟᱹᱲᱦᱟᱹᱭ ᱮᱦᱚᱵ ᱢᱟᱲᱟᱝ ᱢᱟᱱᱮ ᱦᱳᱭ ᱟᱹᱞᱤᱧ ᱫᱚ ᱞᱤᱧ ᱵᱟᱧᱪᱟᱣᱮᱱᱟ ᱦᱮᱸᱥᱮ ᱢᱟᱱᱮ ᱚᱱᱠᱟ ᱫᱚ ᱼᱼ ᱟᱹᱞᱤᱧ ᱥᱚᱢᱚᱭ ᱫᱚ ᱚᱱᱠᱟ ᱫᱚ ᱵᱟᱝ ᱧᱮᱞ ᱞᱮᱱᱟ᱾ ᱢᱮᱱᱠᱷᱟᱱ ᱯᱚᱨᱮ ᱯᱚᱨᱮ ᱞᱤᱧ ᱟᱸᱡᱚᱢ ᱠᱮᱜᱼᱟ ᱚᱲᱟᱜ ᱠᱚ ᱞᱤᱧ ᱥᱮᱴᱮᱨ ᱠᱟᱱᱟ ᱵᱟᱨᱥᱤᱧ ᱯᱚᱨᱮ ᱞᱤᱧ ᱧᱮᱞᱮᱫᱼᱟ ᱼᱼ ᱡᱮ ᱫᱚᱢᱮᱼᱼ ᱵᱟᱨ ᱥᱤᱧ ᱯᱚᱞᱮ ᱞᱤᱧ ᱧᱮᱞᱮᱫᱼᱟ ᱡᱮ ᱼᱼ ᱢᱟᱱᱮ ᱫᱚᱢᱮ ᱮᱸ ᱮᱸ ᱠᱚ ᱛᱟᱯᱟᱝ ᱮᱱᱟ ᱠᱷᱟᱹᱯᱟᱹᱨᱤ ᱮᱱᱟ ᱠᱚ ᱾
ᱦᱳᱭ ᱚᱱᱠᱟ ᱜᱮ ᱾
ᱟᱨ ᱱᱤᱛᱚᱜ ᱱᱤᱛᱚᱜ ᱫᱚ ᱼᱼ ᱛᱟᱦᱚᱞᱮ ᱡᱚᱢ ᱠᱚ ᱯᱮ ᱡᱚᱢ ᱵᱟᱲᱟ ᱠᱟᱜᱼᱟ ᱥᱮ ᱵᱟᱝᱟ?
ᱡᱚᱢ ᱵᱟᱲᱟ ᱟᱠᱟᱫᱟᱞᱮ ᱱᱤᱛᱚᱜ ᱫᱚ ᱾
ᱚ ᱪᱮᱫ ᱠᱚ ᱩᱛᱩᱣ ᱠᱟᱜ ᱯᱮ?
ᱟᱹᱞᱩ ᱵᱷᱤᱱᱰᱤ ᱚᱱᱟ ᱠᱚ ᱜᱤ ᱾ ᱫᱟᱹᱞ ᱨᱟᱥᱮ ᱾
ᱚ ᱛᱟᱦᱚᱞᱮ ᱤᱭᱟᱹ ᱧᱤᱫᱟᱹ ᱫᱚ ᱨᱩᱴᱤ ᱠᱚ ᱫᱚ ᱵᱟᱯᱮ ᱡᱚᱢ ᱜᱮᱭᱟ ᱫᱟᱠᱟ ᱜᱮᱯᱮ ᱡᱚᱢ ᱜᱮᱭᱟ?
ᱟᱞᱮ ᱫᱚ ᱫᱟᱠᱟ ᱜᱮᱞᱮ ᱡᱚᱢ ᱜᱮᱭᱟ ᱟᱞᱮ ᱫᱚ ᱨᱮᱸᱜᱮᱡ ᱦᱚᱲ ᱨᱩᱴᱤ ᱠᱚ ᱫᱚ ᱵᱟᱞᱮ ᱨᱩᱴᱤ ᱜᱮᱭᱟ ᱾
ᱚᱻ ᱦᱳᱭ ᱾
ᱦᱳᱭ ᱟᱯᱮ ᱫᱚ ᱨᱩᱴᱤ ᱯᱮ ᱡᱚᱢᱟ ᱧᱤᱫᱟᱹ ᱫᱚ?
ᱦᱮᱸ?
ᱟᱯᱮ ᱫᱚ ᱨᱩᱴᱤ ᱯᱮ ᱡᱚᱢᱟ ᱧᱤᱫᱟᱹ ᱫᱚ?
ᱦᱳᱭ ᱟᱞᱮ ᱫᱚ ᱧᱤᱫᱟᱹᱞᱮ ᱡᱚᱢᱟ ᱨᱩᱴᱤ ᱞᱮ ᱡᱚᱢᱟ ᱟᱨ ᱼᱼ ᱥᱚᱢᱚᱭ ᱨᱮᱫᱚ ᱵᱟᱦᱨᱮ ᱨᱮ ᱵᱤᱨᱭᱟᱱᱤ ᱠᱚᱞᱮ ᱡᱚᱢ ᱜᱮᱭᱟ ᱮᱜᱽᱨᱳᱞ ᱠᱚ ᱾ ᱚᱱᱟ ᱠᱚ ᱡᱚᱢ ᱠᱟᱛᱮᱜ ᱜᱮ ᱟᱞᱮ ᱫᱚᱞᱮ ᱡᱟᱹᱯᱤᱫ ᱜᱮᱭᱟ ᱢᱟᱱᱮ ᱼᱼ ᱟᱞᱮ ᱥᱮᱫ ᱫᱚ ᱱᱚᱛᱮ ᱫᱚ ᱢᱟᱱᱮ ᱟᱞᱮ ᱼᱼ ᱥᱮᱫᱟᱜ ᱫᱤᱥᱚᱢ ᱫᱚ ᱢᱟᱱᱮ ᱵᱤᱨᱤᱭᱟᱱᱤ ᱠᱚᱫᱚ ᱫᱚᱢᱮ ᱥᱟᱥᱛᱟ ᱜᱮᱭᱟ?
ᱚ ᱾
ᱟᱹᱰᱤ ᱥᱟᱥᱛᱟ ᱥᱮ ᱟᱹᱰᱤ ᱥᱟᱥᱛᱟ ᱜᱮ ᱾
ᱚ, ᱟᱞᱮ ᱥᱮᱫ ᱫᱚ ᱫᱚᱢᱮ ᱫᱟᱢᱟ ᱵᱨᱤᱭᱟᱱᱤ ᱫᱚ
ᱚ, ᱦᱳᱭ ᱟᱞᱮ ᱥᱮᱫ ᱫᱚ ᱫᱚᱢᱮ ᱥᱟᱥᱛᱟ ᱜᱮᱭᱟ ᱦᱳᱭ ᱫᱚᱢᱮ ᱥᱚᱥᱛᱟ ᱜᱮᱭᱟ ᱟᱨ ᱚᱱᱟ ᱠᱷᱟᱹᱛᱤᱨ ᱛᱮᱜᱮ ᱟᱞᱮ ᱫᱚ ᱚᱱᱟ ᱜᱮᱞᱮ ᱡᱚᱢᱟ ᱟᱨ ᱜᱮᱥ ᱨᱮᱱᱟᱜ ᱫᱟᱢ ᱠᱚ ᱫᱚᱢᱮ ᱰᱷᱮᱨ ᱠᱟᱱᱟ, ᱚᱱᱟ ᱠᱷᱟᱹᱛᱤᱨ ᱛᱮᱜᱮ ᱟᱞᱮ ᱫᱚ ᱱᱤᱛᱚᱜ ᱫᱚ ᱢᱟᱱᱮ ᱰᱷᱮᱨ ᱜᱮ ᱟᱞᱮ ᱫᱚ ᱵᱟᱦᱨᱮ ᱨᱮᱞᱮ ᱡᱚᱢ ᱢᱮᱜ-ᱟ, ᱟᱨᱞᱮ ᱯᱚᱥᱟᱜ ᱠᱟᱱ ᱜᱮᱭᱟ ᱵᱟᱦᱨᱮ ᱨᱮ ᱡᱚᱢ ᱠᱟᱛᱮᱫ ᱛᱟᱦᱮᱸ
ᱦᱳᱭ, ᱯᱩᱭᱥᱟᱹ ᱛᱟᱦᱮᱱ ᱠᱷᱟᱱ ᱫᱚ ᱴᱷᱤᱠ ᱜᱮ ᱡᱚᱛᱚ ᱜᱮ
ᱦᱳᱭ, ᱚᱲᱟᱜ ᱨᱮᱱ ᱦᱚᱲ ᱠᱚᱠᱚ ᱠᱟᱹᱢᱤ ᱜᱮᱛᱟᱞᱮᱭᱟ ᱛᱚ ᱵᱮᱥ ᱵᱮᱥ ᱡᱟᱭᱜᱟ ᱨᱮ ᱮᱱᱠᱷᱟᱡ ᱚᱱᱟ ᱠᱷᱟᱹᱛᱤᱨ ᱛᱮᱜᱮ ᱦᱮᱸ, ᱢᱟᱱᱮ ᱯᱩᱭᱥᱟᱹ ᱠᱚᱫᱚ ᱚᱝᱠᱟ ᱟᱱᱟᱴ ᱫᱚ ᱵᱟᱝ ᱦᱩᱭᱩᱜ ᱠᱟᱱ ᱛᱟᱞᱮᱭᱟ
ᱦᱩᱸ ᱟᱞᱮ ᱫᱚ ᱡᱷᱚᱛᱚ ᱜᱮ ᱯᱟᱧᱡᱟᱵᱽ ᱠᱟᱹᱢᱤ ᱠᱚ ᱪᱟᱞᱟᱣ ᱵᱟᱲᱟ ᱟᱠᱟᱱ ᱛᱟᱞᱮᱭᱟ ᱟᱨ ᱤᱧ ᱫᱩᱧ ᱯᱟᱲᱦᱟᱜ ᱠᱟᱱᱟ ᱚᱲᱟᱜ ᱠᱷᱚᱱᱟᱜ ᱜᱮ
ᱚ, ᱯᱟᱲᱦᱟᱣ ᱫᱚ ᱛᱚᱵᱮ ᱛᱤᱱᱟᱹᱜ ᱛᱤᱱᱟᱹᱜ ᱫᱷᱟᱹᱵᱤᱡ ᱵᱤᱱ ᱯᱟᱲᱦᱟᱣ ᱟᱠᱟᱱᱟ
ᱮᱢ ᱮ ᱞᱤᱧ ᱠᱚᱢᱯᱞᱤᱴ ᱟᱠᱟᱜᱼᱟ ᱱᱮᱜ-ᱮ ᱜᱮ
ᱚ
ᱟᱹᱵᱤᱱ ᱫᱚᱵᱮᱱ ᱠᱟᱹᱢᱤᱭᱟ ᱥᱮ ᱡᱟᱦᱟᱱᱟᱜ ᱵᱮᱱ ᱪᱤᱠᱟᱹᱭᱟ
ᱟᱹᱞᱤᱧ ᱫᱚ ᱟᱹᱞᱤᱧ ᱫᱚ ᱮᱭᱤᱴ ᱮᱭᱤᱴ ᱮᱭᱤᱴ ᱨᱮᱞᱤᱧ ᱯᱟᱲᱦᱟᱜ ᱠᱟᱱᱟ
ᱚ, ᱤᱝᱞᱤᱥ ᱢᱤᱰᱤᱭᱟᱢ ᱛᱮ ᱥᱮ ᱥᱟᱱᱛᱟᱞᱤ ᱢᱤᱰᱤᱭᱟᱢ ᱨᱮ
ᱦᱳᱭ ᱤᱝᱞᱤᱥ ᱢᱤᱰᱤᱭᱟᱢ ᱛᱮ
ᱚ
ᱦᱟᱴ, ᱤᱝᱞᱤᱥ ᱢᱤᱰᱤᱭᱟᱢ ᱨᱮᱞᱤᱧ ᱯᱟᱲᱦᱟᱜ ᱠᱟᱱᱟ ᱱᱚᱛᱮ ᱮᱸ ᱱᱚᱛᱮ ᱟᱞᱮ ᱥᱮᱫ ᱫᱚᱢᱮ ᱛᱮᱦᱮᱧᱼᱮ ᱫᱟᱜ ᱠᱮᱜ-ᱟᱭ ᱟᱫᱚ ᱛᱤᱠᱤᱱ ᱵᱮᱲᱟ ᱦᱚᱸ ᱪᱮᱫ ᱦᱚᱸ ᱵᱟᱞᱮ ᱠᱟᱹᱢᱤᱭ ᱟᱠᱟᱜᱼᱟ ᱟᱨ ᱚᱱᱟ ᱦᱚᱛᱮᱛᱮ ᱛᱮᱜᱮ ᱮᱸᱫ ᱛᱮᱦᱮᱧ ᱥᱠᱩᱞ ᱦᱚᱸ ᱟᱹᱰᱤ ᱢᱟᱱᱮ ᱤᱥᱠᱩᱞ ᱦᱚᱸ ᱟᱹᱰᱤ ᱠᱚᱥᱴᱚ ᱛᱤᱧ ᱪᱟᱞᱟᱣ ᱟᱠᱟᱱᱟ ᱥᱮᱛᱟᱜ ᱨᱮ ᱤᱥᱠᱩᱞ ᱦᱮᱸ ᱦᱮᱡ ᱦᱤᱡᱩᱜ ᱥᱚᱢᱚᱭ ᱫᱚ ᱫᱚᱢᱮ ᱫᱟᱜ-ᱮ ᱧᱟᱢ ᱠᱮᱫ ᱞᱮᱭᱟ ᱟᱨ ᱟᱹᱰᱤ ᱡᱳᱨᱤᱧ ᱞᱚᱦᱚᱫ ᱮᱱᱛᱮ ᱤᱧᱟᱹᱜ ᱦᱚᱲᱢᱚ ᱦᱚᱲᱢᱚ ᱠᱚ ᱵᱮᱥ ᱵᱟᱹᱧ ᱵᱩᱡᱷᱟᱹᱣᱮᱜᱼᱟ
ᱚ
ᱦᱳᱭ ᱟᱨ ᱱᱤᱛᱚᱜ ᱫᱚ ᱱᱟᱦᱟᱜ ᱵᱮᱥ ᱜᱮ, ᱵᱮᱥᱜᱤᱧ ᱵᱩᱡᱷᱟᱹᱣ ᱫᱟᱨᱟᱭᱮᱜᱼᱟ ᱥᱩᱱ, ᱞᱚᱞᱚ ᱥᱩᱱᱩᱢ ᱠᱚᱧ ᱚᱡᱚᱜ ᱠᱮᱜᱼᱟ ᱛᱚᱵᱮ ᱵᱮᱥᱜᱤᱧ ᱵᱩᱡᱷᱟᱹᱣᱮᱜᱼᱟ
ᱮᱥᱤ ᱠᱚᱨᱮ ᱫᱚ ᱟᱞᱚᱢ ᱡᱟᱹᱯᱤᱫᱟ᱾
ᱦᱳᱭ ᱦᱳᱭ ᱚᱝᱠᱟ ᱮᱥᱤ ᱠᱚᱨᱮ ᱫᱚ ᱚᱝᱠᱟ ᱫᱚ ᱡᱟᱹᱯᱤᱫ ᱫᱚ ᱵᱟᱹᱧ ᱡᱟᱹᱯᱤᱫ ᱜᱮᱭᱟ ᱦᱮᱱᱟᱜ ᱛᱟᱞᱮ ᱜᱮᱭᱟ ᱢᱮᱱᱠᱷᱟᱱ ᱡᱟᱹᱯᱤᱫ ᱫᱚ ᱵᱟᱹᱧ ᱡᱟᱹᱯᱤᱫ ᱜᱮᱭᱟ ᱤᱥᱤ ᱨᱮᱫᱚ᱾ ᱦᱮᱸ ᱱᱤᱛᱚᱜ ᱫᱚ, ᱟᱨ ᱛᱮᱦᱮᱧ ᱫᱚ ᱢᱟᱱᱮ ᱛᱮᱦᱮᱧᱟᱜ ᱦᱚᱭᱞᱚᱝ ᱫᱚ ᱠᱟᱹᱡ ᱟᱹᱰᱤ ᱱᱟᱯᱟᱭ ᱜᱮᱭᱟ ᱞᱟᱹᱭ ᱞᱮᱠᱷᱟᱡ ᱚᱱᱟ ᱵᱚᱞ ᱵᱷᱤᱛᱤᱨ ᱨᱮ ᱩᱭᱩ ᱯᱚᱴᱚᱢ ᱠᱟᱛᱮᱫ ᱡᱟᱹᱯᱤᱫ ᱟᱹᱰᱤ ᱵᱮᱥ ᱵᱩᱡᱷᱟᱹᱜᱼᱟ᱾
ᱦᱳᱭ ᱦᱳᱭ ᱦᱳᱭ᱾ ᱟᱨ ᱵᱟᱵᱟ ᱫᱚ ᱪᱮᱫ-ᱮ ᱪᱤᱠᱟᱹᱭ ᱜᱮᱭᱟ?
ᱦᱮᱸ
ᱵᱟᱵᱟ ᱫᱚ ᱪᱮᱫ-ᱮ ᱪᱤᱠᱟᱹᱭ ᱜᱮᱭᱟ?
ᱦᱮᱸ ᱵᱟᱵᱟ ᱠᱟ ᱠᱟᱹᱢᱤ ᱠᱟᱱᱟᱭ ᱟᱨᱢᱤ ᱨᱮ᱾
ᱚ ᱟᱨ ᱟᱭᱳ ᱫᱚ ᱴᱤᱪᱟᱨ ᱥᱮ ᱪᱮᱫ?
ᱵᱟᱝᱟ ᱟᱭᱳ ᱫᱚ ᱵᱟᱝᱜᱮ ᱚᱲᱟᱜ ᱨᱮᱜᱮ ᱠᱟᱹᱢᱤᱭᱟ᱾
ᱚ᱾
ᱚᱲᱟᱜ ᱨᱮᱜᱮ ᱛᱟᱦᱮᱱᱟᱭ᱾
ᱮᱠᱞᱟ ᱜᱮᱭᱟᱢ ᱥᱮ ᱟᱨᱦᱚᱸ ᱵᱚᱭᱦᱟ ᱠᱚ ᱦᱮᱱᱟᱜ ᱠᱚᱣᱟ ᱫᱤᱫᱤ ᱠᱚ?
ᱦᱮᱸ ᱤᱧ ᱫᱟᱫᱟ ᱢᱮᱱᱟᱭᱟ ᱢᱤᱫᱴᱤᱡ᱾
ᱛᱟᱦᱚᱞᱮ ᱛᱟᱦᱞᱮ ᱦᱮᱸ ᱟᱢ ᱫᱚ ᱢᱟᱱᱮ ᱦᱟᱯᱮᱱ ᱫᱤᱱᱟᱜ ᱩᱭᱦᱟᱹᱨ ᱫᱚ ᱚᱠᱟᱞᱠᱟ ᱛᱟᱢ ᱪᱮᱫ ᱞᱮᱠᱟᱢ ᱩᱭᱦᱟᱹᱨᱟ ᱟᱠᱟᱟᱜᱼᱟ?
ᱤᱧᱟᱹᱜ ᱠᱩᱠᱢᱩ ᱢᱟᱛᱤᱧ ᱤᱧ ᱫᱚ ᱢᱤᱫ ᱫᱤᱱ ᱦᱤᱞᱳᱜ ᱢᱟᱪᱮᱛᱟᱹᱱᱤᱧ ᱦᱩᱭᱩᱜᱼᱟ ᱾ ᱤᱧᱟᱹᱜ ᱠᱩᱠᱢᱩ ᱫᱚ ᱱᱚᱣᱟ ᱜᱮ ᱛᱤᱧ ᱟᱨ ᱛᱤᱱᱟᱹᱜ ᱥᱟᱺᱜᱤᱧ ᱪᱮᱫ ᱪᱤᱠᱟᱹᱜ ᱠᱟᱱᱟ ᱦᱟᱸᱜ ᱚᱱᱟ ᱠᱩᱨᱩᱢᱩᱴᱩ ᱨᱮ ᱜᱮ ᱦᱤᱱᱟᱹᱧᱟ ᱱᱤᱛᱚᱜ ᱫᱚ ᱾
ᱮᱠᱡᱟᱢ ᱠᱚ ᱚᱞ ᱵᱟᱲᱟ ᱦᱩᱭᱩᱜ ᱠᱟᱱᱟ ᱾ ᱱᱤᱛᱚᱜ ᱫᱚ ᱮᱠᱡᱟᱢ ᱠᱚ ᱚᱱᱟ ᱞᱟᱹᱜᱤᱫ ᱥᱟᱯᱲᱟᱣ ᱦᱩᱭᱩᱜ ᱠᱟᱱᱟ ᱮᱠᱡᱟᱢ ᱞᱟᱹᱜᱤᱫ ᱾
ᱦᱳᱭ ᱾ ᱛᱟᱦᱚᱞᱮ ᱛᱚ ᱟᱨ ᱦᱚᱸ ᱟᱵᱤᱱᱟᱜ ᱫᱚ ᱚᱱᱠᱟ ᱡᱟᱦᱟᱸᱱᱟᱜ ᱵᱮᱵᱥᱟ ᱵᱟᱱᱤᱡᱽ ᱨᱮᱱᱟᱜ ᱠᱩᱠᱢᱩ ᱠᱚ ᱵᱟᱹᱱᱩᱜ ᱛᱟᱵᱤᱱᱟ ᱥᱟᱹᱲᱤ ᱮᱢᱱᱤ ᱜᱮ ᱢᱟᱱᱮ ᱮᱢᱱᱤ ᱱᱤᱡᱮᱨᱟᱜ ᱢᱤᱫᱴᱤᱡ ᱤᱱᱠᱟᱢ ᱛᱟᱦᱮᱸᱱ ᱢᱟ ᱚᱱᱠᱟ ᱤᱪᱪᱷᱟᱹ ᱢᱮᱱᱟᱜ ᱛᱟᱵᱤᱱᱟ ᱠᱤ
ᱟᱞᱤᱧ ᱫᱚ ᱡᱩᱫᱤ ᱠᱟᱹᱢᱤ ᱠᱚ ᱵᱟᱝ ᱧᱟᱢᱚᱜᱼᱟ ᱛᱟᱦᱚᱞᱮ ᱫᱚ ᱵᱤᱭᱩᱴᱤ ᱯᱟᱨᱞᱟᱨ ᱞᱤᱧ ᱠᱷᱩᱞᱟᱹᱣᱟ ᱦᱟᱸᱜ ᱾
ᱦᱳᱭ ᱚᱱᱟ ᱨᱮᱦᱚᱸ ᱱᱤᱛᱚᱜ ᱫᱚ ᱫᱚᱢᱮ ᱪᱟᱹᱞᱩᱜ ᱠᱟᱱᱟ ᱯᱩᱭᱥᱟᱹ ᱠᱚ ᱫᱚᱢᱮ ᱠᱚ ᱠᱟᱢᱟᱣᱮᱫᱼᱟ ᱚᱱᱟ ᱨᱮ ᱾
ᱦᱳᱭ ᱟᱨ ᱟᱹᱵᱤᱱᱟᱜ ᱵᱤᱱᱤᱰ ᱠᱚᱫᱚ ᱦᱩᱭ ᱵᱟᱲᱟᱭᱮᱱᱟ ᱥᱮ ᱵᱟᱝ
ᱵᱤᱱᱤᱰ ᱠᱚ ᱫᱚ ᱵᱤᱱᱤᱰ ᱠᱚᱫᱚ ᱚᱱᱟ ᱢᱟ ᱦᱩᱭ ᱟᱠᱟᱱᱟ ᱵᱤᱱᱤᱰ ᱫᱚ ᱟᱨ ᱦᱚᱸ ᱱᱟᱜ ᱦᱩᱭᱩᱜ ᱞᱟᱹᱜᱤᱫᱼᱟ
ᱚ ᱾
ᱦᱮᱸ ᱟᱹᱞᱤᱧᱟᱜ ᱠᱩᱠᱢᱩ ᱫᱚ ᱢᱟᱱᱮ ᱟᱹᱞᱤᱧᱟᱜ ᱠᱩᱠᱢᱩ ᱫᱚ ᱢᱤᱫᱴᱤᱡ ᱢᱟᱱᱮ ᱵᱤᱫᱮᱥ ᱨᱮ ᱯᱟᱲᱦᱟᱣ ᱨᱮᱱᱟᱜ ᱢᱤᱫᱴᱤᱡ ᱢᱟᱱᱮ ᱦᱮᱸ ᱱᱚᱜᱼᱚᱭ ᱴᱮᱱ ᱨᱮᱱᱟᱜ ᱮᱠᱡᱟᱢ ᱯᱟᱥ ᱠᱟᱛᱮ ᱵᱷᱟᱹᱜᱤ ᱱᱚᱢᱵᱚᱨ ᱛᱮ ᱯᱟᱥ ᱟᱛᱮᱫ ᱢᱟᱱᱮ ᱵᱤᱫᱮᱥ ᱨᱮ ᱠᱟᱹᱢᱤ ᱨᱮᱱᱟᱜ ᱢᱟᱱᱮ ᱯᱟᱲᱦᱟᱣ ᱨᱮᱱᱟᱜ ᱤᱪᱪᱷᱟᱹ ᱢᱮᱱᱟᱜ ᱛᱟᱹᱞᱤᱧᱟ ᱦᱮᱸ
ᱦᱩᱸ
ᱦᱳᱭ ᱾
ᱦᱩᱸ
ᱤᱧᱟᱹᱜ ᱤᱧᱟᱹᱜ ᱨᱚᱲ ᱠᱚ ᱚᱱᱠᱟ ᱪᱮᱦᱨᱟ ᱜᱮ ᱟᱸᱡᱚᱢᱚᱜ ᱠᱟᱱᱟ ᱾
ᱦᱳᱭ ᱵᱷᱟᱜᱮ ᱴᱷᱤᱠ ᱜᱮ ᱟᱸᱡᱚᱢᱚᱜ ᱠᱟᱱᱟ ᱟᱨ ᱤᱧᱟᱹᱜ ᱫᱚ ᱾
ᱦᱚᱸ ᱟᱢᱟᱜ ᱦᱚᱸ ᱢᱤᱨᱩ ᱟᱲᱟᱝ ᱞᱮᱠᱟ ᱪᱮᱦᱨᱟ ᱜᱮ
ᱚ ᱾
ᱟᱹᱵᱤᱱ ᱫᱚ ᱥᱚᱢᱚᱭ ᱨᱮᱵᱤᱱ ᱥᱮᱨᱮᱧ ᱜᱮᱭᱟ ᱥᱮ
ᱥᱮᱨᱮᱧ ᱜᱮᱭᱟ ᱞᱤᱧ ᱥᱮᱨᱮᱧ ᱵᱟᱢ ᱧᱮᱞ ᱟᱠᱟᱫᱟᱜᱼᱟ ᱤᱭᱩᱴᱩᱵᱽ ᱨᱮ ᱦᱮᱱᱟᱜ ᱛᱟᱹᱞᱤᱧᱟ ᱟᱹᱞᱤᱧᱟᱜ ᱥᱮᱨᱮᱧ
ᱦᱳᱭ ᱦᱳᱭ ᱚᱱᱟ ᱜᱮ ᱧᱮᱞ ᱫᱚ ᱵᱟᱹᱞᱤᱧ ᱧᱮᱞ ᱟᱠᱟᱫᱟᱜ ᱧᱩᱛᱩᱢ ᱠᱚ ᱵᱟᱹᱞᱤᱧ ᱵᱟᱲᱟᱭᱟ ᱥᱮ ᱦᱮᱸ ᱠᱷᱟᱡ ᱟᱫᱚ ᱵᱟᱹᱞᱤᱧ ᱧᱮᱞ ᱠᱟᱜᱼᱟ ᱧᱮᱞ ᱦᱩᱭᱩᱜᱼᱟ ᱚᱱᱟ ᱦᱚᱸ
ᱦᱳᱭ
ᱦᱮᱸ ᱟᱹᱵᱤᱱᱟᱜ ᱢᱟᱱᱮ ᱨᱚᱲ ᱨᱟᱦᱟ ᱛᱮ ᱢᱟᱱᱮ ᱵᱩᱡᱷᱟᱹᱜ ᱠᱟᱱᱟ ᱡᱮ ᱟᱹᱵᱤᱱ ᱫᱚᱵᱤᱱ ᱥᱮᱨᱮᱧ ᱜᱮᱭᱟ ᱦᱮᱸ ᱟᱹᱞᱤᱧᱟᱜ ᱦᱚᱸ ᱤᱪᱪᱷᱟᱹ ᱟᱹᱞᱤᱧᱟᱜ ᱦᱚᱸ ᱤᱪᱪᱷᱟᱹ ᱢᱮᱱᱟᱜᱼᱟ ᱡᱮ ᱥᱮᱨᱮᱧ ᱟᱹᱞᱤᱧ ᱥᱴᱮᱡᱽ ᱨᱮ ᱟᱹᱞᱤᱧ ᱫᱚ ᱢᱟᱱᱮ ᱦᱤᱱᱫᱤ ᱥᱮᱨᱮᱧ ᱦᱮᱸ ᱦᱤᱱᱫᱤ ᱥᱮᱨᱮᱧ ᱪᱮᱦᱨᱟ ᱞᱤᱧ ᱟᱸᱡᱚᱢᱟ
ᱟᱯᱮ ᱫᱚ ᱤᱝᱞᱤᱥ ᱨᱮ ᱥᱮᱨᱮᱧ ᱦᱚᱸᱠᱚ ᱪᱮᱫ ᱟᱯᱮᱭᱟ ᱵᱟᱝ ᱤᱝᱞᱤᱥ ᱢᱤᱰᱤᱭᱟᱢ ᱨᱮᱯᱮ ᱯᱟᱲᱦᱟᱜᱼᱟ
ᱦᱳᱭ ᱦᱳᱭ ᱥᱚᱢᱚᱭ ᱨᱮ ᱫᱚ ᱠᱚ ᱪᱮᱫ ᱟᱞᱮ ᱜᱮᱭᱟ ᱟᱨ ᱢᱟᱱᱮ ᱦᱤᱱᱫᱤ ᱦᱤᱱᱫᱤ ᱦᱤᱱᱫᱤ ᱦᱚᱸᱠᱚ ᱯᱟᱲᱦᱟᱣ ᱞᱮ ᱜᱮᱭᱟ ᱟᱫᱚ ᱦᱤᱱᱫᱤ ᱛᱮ ᱢᱟᱱᱮ ᱤᱪᱪᱷᱟᱹ ᱢᱮᱱᱟᱜ ᱛᱤᱧᱟᱹ ᱡᱮ ᱢᱤᱫᱴᱮᱡ ᱤᱥᱴᱮᱡᱽ ᱨᱤᱧ ᱥᱮᱨᱮᱧᱟ ᱢᱮᱱᱠᱷᱟᱱ ᱤᱧ ᱵᱟᱵᱟ ᱤᱧ ᱟᱭᱳ ᱵᱟᱠᱤᱧ ᱠᱩᱥᱤᱭᱟᱜᱼᱟ ᱱᱚᱣᱟ ᱢᱟᱱᱮ ᱤᱧᱟᱹᱜ ᱤᱧ ᱚᱠᱟᱧ ᱠᱩᱥᱤᱭᱟᱜᱼᱟ ᱚᱱᱟ ᱟᱹᱠᱤᱱ ᱵᱟᱠᱤᱱ ᱠᱩᱥᱤᱭᱟᱜᱼᱟ ᱛᱟᱦᱚᱞᱮ ᱚᱱᱟ ᱠᱷᱟᱹᱛᱤᱨ
ᱦᱩᱸ
ᱛᱟᱦᱞᱮ ᱵᱟᱵᱟ ᱛᱟᱠᱚ ᱫᱚ ᱛᱟᱦᱞᱮ ᱟᱢ ᱫᱚ ᱮᱠᱞᱟ ᱜᱮ ᱚᱲᱟᱜ ᱨᱮᱫᱚ ᱦᱮᱱᱟᱢᱟ
ᱦᱳᱭ ᱩᱱᱠᱤᱱ ᱜᱚᱲᱚᱢ ᱵᱩᱲᱦᱤ ᱜᱚᱲᱚᱢ ᱦᱟᱲᱟᱢ ᱠᱤᱱ ᱥᱟᱞᱟᱜ ᱦᱤᱱᱟᱹᱧᱟ
ᱚ ᱟᱪᱪᱷᱟ ᱦᱳᱭ ᱛᱟᱦᱞᱮ ᱟᱯᱮᱭᱟᱜ ᱪᱟᱥᱵᱟᱥ ᱫᱚ
ᱪᱟᱥᱵᱟᱥ ᱫᱚ ᱵᱟᱹᱱᱩᱜ ᱛᱟᱞᱮᱭᱟ ᱡᱟᱜᱟᱦ ᱠᱚᱫᱚ ᱵᱟᱹᱫᱽ ᱠᱚᱫᱚ ᱵᱟᱹᱱᱩᱜ ᱛᱟᱞᱮᱭᱟ ᱟᱞᱮᱭᱟᱜ ᱫᱚ
ᱚ ᱦᱳᱭ ᱟᱞᱮ ᱦᱚᱸ ᱟᱞᱮ ᱟᱫᱚ ᱚᱱᱮ ᱥᱮᱞᱚ ᱠᱚ ᱦᱮᱱᱟᱜ ᱛᱟᱞᱮᱭᱟ ᱛᱚ ᱟᱫᱚ ᱢᱟᱱᱮ ᱫᱟᱜ ᱠᱚᱞᱮ ᱥᱮᱵ ᱫᱚᱦᱚ ᱠᱟᱜᱼᱟ ᱟᱨ ᱢᱤᱫᱴᱤᱡ ᱟᱦᱟᱨ ᱢᱮᱱᱟᱜ ᱛᱟᱞᱮᱭᱟ ᱚᱱᱟᱨᱮ ᱫᱟᱜ ᱫᱟᱜ ᱵᱟᱲᱟ ᱟᱠᱟᱫ ᱛᱮ ᱵᱟᱨᱥᱤᱧ ᱯᱮ ᱫᱤᱱ ᱚᱱᱟ ᱠᱷᱟᱹᱛᱤᱨ ᱛᱮᱜᱮ ᱚᱱᱟ ᱟᱦᱟᱨ ᱠᱚᱨᱮ ᱯᱮᱨᱮᱡ ᱟᱠᱟᱱᱟ ᱟᱫᱚ ᱚᱱᱟ ᱠᱚ ᱦᱚᱛᱮᱫ ᱜᱮ ᱢᱟᱱᱮ ᱢᱟᱱᱮ ᱦᱩᱲᱩ ᱠᱚ ᱛᱚᱞᱟ ᱠᱚᱞᱮ ᱨᱚᱦᱚᱭ ᱠᱟᱜᱼᱟ ᱚᱱᱟ ᱪᱟᱥ ᱠᱟᱛᱮ
ᱯᱮ